ᱦᱮᱞᱳ
ᱦᱮᱞᱳ
ᱦᱮᱸ ᱥᱟᱹᱜᱩᱱ ᱥᱤᱜᱟᱹᱲ
ᱦᱳᱭ ᱥᱟᱹᱜᱩᱱ ᱥᱤᱜᱟᱹᱲ
ᱡᱚᱦᱟᱨ ᱜᱮ
ᱡᱚᱦᱟᱨ ᱜᱮ
ᱪᱮᱫ ᱠᱚ ᱪᱤᱠᱟᱹ ᱵᱟᱲᱟ ᱦᱩᱭᱩᱜ ᱠᱟᱱᱟ᱾
ᱫᱩᱲᱩᱵ ᱵᱟᱲᱟ ᱦᱩᱭ ᱠᱟᱱᱟ᱾
ᱦᱩᱸ ᱱᱟᱯᱟᱭ ᱜᱮᱭᱟᱢ ᱛᱚ
ᱦᱳᱭ ᱱᱟᱯᱟᱭ ᱜᱮ
ᱚᱲᱟᱜ ᱠᱚᱨᱮ ᱫᱚ, ᱤᱧᱦᱚᱸ ᱱᱟᱯᱟᱭ ᱜᱮ
ᱚᱲᱟᱜ ᱠᱚᱨᱮ ᱦᱚᱸ ᱡᱚᱛᱚ ᱱᱟᱯᱟᱭ ᱜᱮ
ᱦᱩᱸ ᱟᱪᱪᱷᱟ ᱫᱤᱭᱮ ᱛᱤᱦᱤᱱ ᱤᱧᱦᱚᱸ ᱪᱮᱫ ᱦᱚᱸ ᱵᱟᱝ ᱱᱚᱝᱠᱟ ᱫᱩᱲᱩᱵ ᱵᱟᱲᱟ ᱟᱠᱟᱱᱟᱹᱧ᱾ ᱱᱤᱛᱚᱜ ᱟᱯᱟᱢ ᱦᱚᱸ ᱟᱢᱫᱚ ᱪᱮᱫ ᱠᱚᱢ ᱪᱤᱠᱟᱹᱭᱮᱫᱟ᱾
ᱫᱩᱲᱩᱵ ᱵᱟᱲᱟ ᱜᱮ ᱦᱩᱭ ᱟᱠᱟᱱᱟ ᱪᱮᱫ ᱦᱚᱸ ᱵᱟᱝ ᱛᱮᱢᱚᱱ ᱫᱚ᱾
ᱦᱮ ᱴᱷᱤᱠᱜᱮᱭᱟ ᱛᱚᱵᱮ ᱛᱤᱦᱮᱧ ᱫᱚ, ᱠᱟᱹᱴᱤᱡ ᱪᱟᱥᱵᱟᱥ ᱱᱤᱭᱮᱞᱟᱝ ᱦᱮᱸ ᱜᱟᱯᱟᱞ ᱢᱟᱨᱟᱜᱼᱟ
ᱦᱳᱭ
ᱮᱭᱮ ᱦᱚᱜᱼᱚᱭ ᱡᱮ ᱱᱚᱝᱠᱟ ᱜᱚᱨᱚᱢ ᱫᱟᱜ ᱡᱟᱹᱯᱩᱫ ᱠᱚᱦᱚᱸ ᱵᱟᱝ ᱦᱩᱭᱩᱜ ᱠᱟᱱᱟ ᱚᱱᱠᱟ ᱞᱮᱠᱟᱛᱮ ᱪᱟᱥᱵᱟᱥ ᱠᱚ ᱦᱩᱭᱩᱜ ᱛᱟᱵᱚᱱᱟ ᱮᱠᱷᱚᱱ ᱪᱟᱥᱵᱟᱥ ᱞᱟᱹᱜᱤᱫ ᱮᱠᱷᱚᱱᱚ ᱢᱟᱴᱷ ᱠᱚ ᱥᱤ ᱦᱩᱭᱩᱜᱼᱟ ᱛᱚᱞᱟ ᱠᱚ ᱨᱚᱦᱚᱭ ᱦᱩᱭᱩᱜᱼᱟ᱾ ᱮᱨ ᱦᱩᱭᱩᱜᱼᱟ ᱛᱚᱞᱟ ᱠᱚ ᱦᱮᱸ ᱥᱮ, ᱮᱠᱷᱚᱱ ᱛᱮᱞᱟ ᱠᱚᱦᱚᱸ ᱟᱹᱰᱤ ᱦᱚᱲᱜᱮ ᱢᱟᱴᱷ ᱠᱚᱠᱚ ᱥᱤ ᱠᱮᱫᱟ ᱢᱚᱦᱚᱭ ᱛᱚᱞᱟ ᱠᱚᱠᱚ ᱮᱨ ᱠᱮᱫᱟ᱾᱾ ᱟᱨ ᱠᱤᱪᱷᱩ ᱠᱤᱪᱷᱩ ᱡᱟᱭᱜᱟ ᱨᱮᱫᱚ ᱧᱮᱞᱚᱜ ᱠᱟᱱᱟ ᱢᱟᱱᱮ ᱟᱹᱰᱤ ᱟᱹᱰᱤ ᱡᱟᱭᱜᱟ ᱨᱮᱫᱚ ᱧᱮᱞᱚᱜ ᱠᱟᱱᱟ ᱡᱮ ᱫᱟᱜ ᱡᱟᱹᱯᱩᱫ ᱠᱷᱟᱹᱛᱤᱨ ᱛᱮ ᱛᱚᱞᱟ ᱵᱟᱝᱠᱚ ᱮᱨ ᱫᱟᱲᱮ ᱠᱟᱫᱟ ᱦᱮᱸ ᱥᱮ ᱮᱢᱚᱱ ᱼ ᱮᱡᱟᱱ ᱥᱮ ᱮᱢᱚᱱ ᱮᱢᱚᱱ ᱡᱟᱭᱜᱟ ᱥᱮ ᱢᱚᱱᱮᱦᱚᱭ ᱮᱻ ᱫᱟᱜ ᱜᱮ ᱵᱟᱭ ᱡᱟᱹᱲᱤ ᱠᱟᱫᱟᱭ ᱦᱚᱭ ᱛᱚᱼᱼ ᱱᱝᱠᱟ ᱮ ᱢᱚᱱᱮ ᱫᱟᱜ ᱮ ᱡᱟᱹᱲᱤ ᱠᱟᱫᱟᱭ ᱫᱚᱢᱮ ᱯᱮᱨᱮᱡ ᱪᱟᱵᱟ ᱠᱟᱱᱟ ᱟᱨ ᱛᱚᱞᱟ ᱫᱚ ᱮᱢᱚᱱ ᱵᱷᱟᱵ ᱛᱮᱠᱚ ᱮᱨᱼᱟ ᱡᱟᱛᱮ ᱱᱟᱥᱮᱭᱟᱜ ᱟᱴᱟ ᱢᱟᱴᱷ ᱞᱟᱹᱵᱤᱫ ᱦᱟᱥᱟ ᱛᱟᱦᱮᱱ ᱢᱟ ᱟᱨ ᱦᱟᱞᱠᱟ ᱩᱨᱜᱩᱢ ᱦᱟᱥᱟ ᱛᱟᱦᱮᱱ ᱢᱟ ᱚᱱᱠᱟᱱ ᱢᱟᱴᱷ ᱨᱮ ᱟᱨᱠᱤ ᱛᱚᱞᱟ ᱠᱚ ᱮᱨᱟ ᱵᱟᱝᱠᱷᱟᱱ ᱫᱚ ᱛᱚᱞᱟ ᱦᱳᱭ ᱨᱮᱱᱟᱜ ᱫᱚ, ᱫᱟᱜ ᱨᱮ ᱰᱩᱵᱩᱡ ᱪᱟᱵᱟ ᱞᱮᱱᱠᱷᱟᱱ ᱫᱚ, ᱩᱱᱟᱹᱜ ᱫᱚ ᱛᱚᱞᱟ ᱫᱚ ᱵᱟᱝ ᱦᱩᱭᱩᱜ ᱛᱚ᱾
ᱦᱳᱭ ᱼ ᱦᱳᱭ
ᱟᱨᱦᱚᱸ ᱛᱚᱞᱟ ᱨᱚᱦᱚᱭ ᱞᱟᱹᱜᱤᱫ ᱛᱮᱠᱷᱚᱱ ᱥᱟᱨ ᱯᱷᱟᱨ ᱠᱚ ᱞᱟᱜᱟᱜ ᱜᱮᱭᱟ ᱡᱮᱢᱚᱱ ᱠᱷᱚᱛ ᱢᱚᱛ ᱠᱚ ᱞᱟᱜᱟᱜᱼᱟ, ᱠᱷᱚᱛ ᱠᱚ ᱮᱨ ᱦᱩᱭᱩᱜᱼᱟ, ᱛᱚᱨᱚᱡ ᱠᱚ ᱮᱢ ᱦᱩᱭᱩᱜᱼᱟ ᱦᱮᱸ ᱼ ᱥᱮ ᱟᱨᱦᱚᱸ ᱛᱚᱞᱟ ᱢᱟᱨᱟᱝ ᱞᱮᱱᱠᱷᱟᱱ ᱚᱱᱟ ᱛᱚᱞᱟᱨᱮ ᱫᱟᱜ ᱫᱷᱚᱨᱟᱣ ᱦᱩᱭᱩᱜᱼᱟ ᱫᱟᱜ ᱟᱵᱟᱨ ᱫᱟᱜ ᱫᱷᱚᱨᱟᱣ ᱠᱟᱛᱮᱫ ᱠᱤᱪᱷᱩ ᱛᱚ ᱡᱳᱭᱵᱚ ᱥᱟᱨ ᱫᱚ ᱥᱮᱨᱚᱠᱚᱢ ᱵᱮᱵᱚᱦᱟᱨ ᱵᱟᱝ ᱦᱩᱭᱩᱜ ᱠᱟᱱᱟ
ᱦᱩᱸ᱾
ᱯᱤᱥ ᱯᱤᱥ ᱠᱚᱨ ᱨᱟᱱ ᱢᱟᱱ ᱠᱚ ᱵᱮᱵᱷᱜ ᱤᱭᱟᱹ ᱠᱟᱛᱮ ᱜᱮ ᱨᱟᱱ ᱯᱷᱟᱱ ᱞᱟᱜᱟᱣ ᱠᱟᱛᱮᱫ ᱜᱮ ᱛᱚᱞᱟ ᱠᱚᱫᱚ ᱱᱟᱯᱟᱭ ᱥᱤᱜ ᱦᱩᱭᱩᱜ ᱠᱟᱱᱟ᱾
ᱦᱳᱭ ᱼ ᱦᱳᱭ ᱼ ᱦᱳᱭ ᱢᱟᱱᱮ ᱦᱩᱲᱩ ᱮᱨ ᱫᱚ ᱢᱟᱱᱮ ᱛᱚᱞᱟ ᱫᱚ ᱱᱚᱝᱠᱟᱱ ᱤᱭᱟᱹ ᱨᱮᱠᱚ ᱮᱨᱟ ᱡᱟᱦᱟᱸ ᱫᱚ ᱢᱟᱱᱮ ᱠᱷᱮᱛᱨᱮ ᱡᱟᱛᱮ ᱵᱮᱥᱤ ᱫᱟᱜ ᱦᱚᱸ ᱟᱞᱚ ᱪᱟᱯᱮ ᱠᱚᱜ ᱢᱟ᱾
ᱦᱩᱸ ᱦᱩᱸ ᱦᱳᱭ
ᱦᱟᱥᱟ ᱡᱟᱛᱮ ᱠᱟᱹᱴᱤᱡ ᱞᱚᱦᱚᱫ ᱛᱟᱦᱮᱱ ᱢᱟ ᱟᱨ ᱡᱚᱠᱷᱚᱱ ᱤᱛᱟᱹ ᱠᱚ ᱮᱨᱟ ᱩᱱ ᱫᱚ ᱡᱮᱱᱚ ᱢᱟᱱᱮ ᱡᱟᱹᱥᱛᱤ ᱵᱟᱭ ᱫᱟᱜ ᱢᱟᱭ ᱡᱩᱫᱤ ᱡᱟᱹᱥᱛᱤ ᱫᱟᱜᱼᱟᱭ ᱛᱚ ᱛᱟᱦᱟᱞᱮ ᱤᱛᱟᱹ ᱠᱚᱫᱚ ᱤᱭᱟᱹ ᱪᱟᱵᱟᱜᱼᱟ, ᱢᱟᱱᱮ ᱱᱚᱥᱴᱚ ᱪᱟᱵᱟᱜᱼᱟ᱾
ᱦᱩᱸ ᱫᱟᱜ ᱨᱮᱜᱤ ᱪᱟᱯᱮ ᱪᱟᱯᱮ ᱠᱚᱜᱼᱟ ᱚᱱᱟ ᱛᱮᱜᱮ ᱱᱚᱥ
ᱦᱳᱭ - ᱦᱳᱭ ᱼ ᱦᱳᱭ ᱢᱟᱱᱮ ᱡᱟᱹᱥᱛᱤ ᱫᱟᱜ ᱦᱚᱸ ᱵᱟᱝ ᱫᱚᱨᱠᱟᱨ ᱟᱨ ᱯᱩᱨᱟᱹ ᱢᱟᱱᱮ ᱨᱚᱦᱚᱲ ᱦᱟᱥᱟ ᱦᱚᱸ ᱵᱟᱝ ᱪᱮ
ᱦᱚᱭᱸ- ᱦᱚᱭ
ᱟᱱᱮ ᱚᱱᱠᱟᱱ ᱦᱟᱥᱟ ᱨᱮ ᱨᱚᱦᱚᱭ ᱦᱩᱭᱩᱜᱼᱟ
ᱤᱛᱟᱹ ᱮᱨ ᱠᱟᱛᱮᱜ ᱛᱟᱯᱚᱨᱮ ᱡᱳᱭᱵᱚ ᱥᱟᱨ ᱦᱤᱥᱟᱹᱵ ᱛᱮᱫᱚ ᱛᱚᱨᱚᱡ ᱠᱚ ᱮᱨᱟᱼᱜ ᱜᱮᱭᱟ ᱪᱮᱛᱟᱱ ᱨᱮ ᱟᱨ ᱡᱟᱛᱮ
ᱚᱱᱟ ᱪᱟᱨᱟ ᱠᱚ ᱪᱮᱬᱮ ᱠᱚ ᱵᱟᱠᱚ ᱡᱚᱢ ᱢᱟ ᱚᱱᱟ ᱦᱚᱛᱮᱜ ᱛᱮ ᱚᱱᱟ ᱪᱮᱛᱟᱱ ᱨᱮ ᱯᱞᱟᱥᱴᱤᱠ ᱠᱚ ᱢᱟᱱᱮ ᱛᱤᱨᱯᱳᱞ ᱛᱟᱱᱟᱜ ᱠᱚ
ᱦᱮᱭ
ᱚᱱᱟ ᱪᱮᱛᱟᱱ ᱨᱮᱠᱚ ᱞᱟᱫᱮᱭᱟᱼᱜ ᱜᱮᱭᱟ ᱡᱟᱛᱮ ᱢᱟᱱᱮ ᱯᱚᱝ ᱠᱚ ᱵᱷᱟᱜᱮ ᱴᱷᱤᱠ ᱩᱰᱩᱝ ᱚᱜ ᱢᱟ ᱢᱟᱱᱮ ᱫᱟᱨᱮ ᱪᱟᱨᱟ ᱟᱨᱠᱤ ᱵᱷᱟᱜᱤ ᱴᱷᱤᱠ ᱩᱰᱩᱠᱚᱜ ᱢᱮ
ᱦᱮ ᱮᱢᱚᱱ ᱮᱢᱚᱱ ᱡᱟᱭᱜᱟᱨ ᱨᱮ ᱢᱟᱱᱮ ᱠᱤᱪᱷᱩ ᱟᱹᱰᱤ ᱟᱹᱰᱤ ᱡᱟᱭᱜᱟᱨ ᱨᱮ ᱧᱮᱞᱚᱜ ᱜᱮᱭᱟ ᱡᱮ ᱮᱸᱻ ᱵᱟᱨᱚ ᱢᱟᱥ ᱟᱨᱠᱤ ᱦᱩᱲᱩ ᱪᱟᱥ ᱦᱩᱭᱩᱜ ᱜᱮᱭᱟ᱾ ᱡᱮᱢᱚᱱ ᱟᱹᱰᱤ ᱟᱹᱰᱤ ᱡᱟᱭᱜᱟ ᱨᱤᱧ ᱧᱮᱞ ᱠᱮᱫᱟ ᱵᱟᱨᱚ ᱢᱟᱥ ᱠᱚ ᱪᱟᱥᱟ ᱫᱤᱭᱮ ᱡᱚᱠᱷᱚᱱ ᱥᱮ ᱥᱤᱥᱤᱨᱠᱚ ᱧᱩᱨᱩᱜᱼᱟ ᱥᱮ
ᱦᱳᱭ ᱦᱳᱭ
ᱥᱤᱥᱤᱨ ᱠᱚ ᱧᱩᱨᱩᱜᱼᱟ ᱚᱱᱟ ᱛᱚᱞᱟ ᱪᱮᱛᱟᱱ ᱨᱮ ᱡᱟᱦᱟᱸ ᱥᱤᱥᱤᱨ ᱧᱩᱨ ᱠᱚᱜᱼᱟ ᱚᱱᱟ ᱫᱚᱠᱚ ᱥᱮᱛᱟᱜ ᱵᱮᱲᱟ ᱪᱟᱞᱟᱣ ᱠᱟᱛᱮ ᱠᱚ ᱚᱱᱟ ᱥᱤᱥᱤᱨ ᱫᱟᱜ ᱢᱟᱱᱮ ᱡᱷᱚᱲᱟ ᱠᱟᱜᱼᱟ ᱠᱚ ᱢᱟᱱᱮ ᱚᱪᱚᱜᱟᱠᱚ ᱢᱤᱫᱴᱟᱝ ᱞᱟᱴᱷᱤ ᱫᱤᱭᱮ ᱚᱪᱚᱜ ᱯᱷᱟᱨᱪᱟᱭᱟ ᱠᱚ ᱡᱟᱛᱮ ᱛᱚᱞᱟᱴᱟᱜ ᱟᱨᱦᱚ ᱱᱟᱯᱟᱭ ᱥᱟᱹᱦᱤᱡ ᱦᱟᱨᱟᱜ ᱢᱟ᱾
ᱦᱳᱭ ᱦᱮᱸ
ᱟᱯᱮ ᱥᱮᱫ ᱫᱚ ᱪᱟᱥᱵᱟᱥ ᱛᱤᱱ ᱥᱟᱺᱜᱤᱧ?
ᱟᱞᱮ ᱥᱮᱫ ᱫᱚ ᱢᱟᱱᱮ ᱟᱞᱮ ᱥᱮᱫ ᱫᱚ ᱦᱩᱲᱩ ᱫᱚ ᱟᱨᱠᱤ᱾ ᱵᱟᱨ ᱥᱤᱡᱤᱱ ᱪᱟᱥᱚᱜ ᱜᱮᱭᱟ᱾
ᱦᱮᱸ
ᱢᱤᱫ ᱢᱤᱫ ᱡᱚᱠᱷᱚᱡ ᱫᱚ ᱱᱚᱣᱟ ᱥᱮᱨᱢᱟ ᱫᱟᱜ ᱛᱮ ᱟᱨ ᱢᱤᱫ ᱡᱚᱠᱷᱚᱱ ᱫᱚ ᱢᱟᱱᱮ ᱜᱟᱰᱟ ᱨᱮᱱᱟᱜ ᱫᱟᱜ ᱛᱮᱞᱮ ᱪᱟᱥ ᱜᱮᱭᱟ ᱟᱞᱮᱥᱮᱫ ᱫᱚ ᱜᱟᱰ ᱰᱟ ᱢᱮᱱᱟᱜᱼᱟ ᱛᱟᱦᱚᱞᱮ᱾ ᱡᱟᱦᱟᱸ ᱫᱚ ᱡᱟᱹᱯᱩᱫ ᱫᱤᱱ ᱫᱚ ᱵᱟᱝ ᱢᱟᱱᱮ ᱡᱟᱹᱯᱩᱫ ᱫᱤᱱ ᱪᱷᱟᱰᱟ ᱠᱟᱛᱮᱜ ᱟᱨ ᱢᱤᱫ ᱥᱤᱡᱮᱱ ᱪᱟᱥ ᱦᱩᱭᱩᱜ ᱜᱮᱭᱟ ᱡᱟᱦᱟᱸ ᱫᱚ ᱚᱱᱟ ᱫᱚ ᱜᱟᱰᱟ ᱨᱮᱱᱟᱜ ᱫᱟᱜ ᱛᱮᱜᱮ ᱚᱱᱟᱛᱮ ᱫᱟᱜ ᱨᱮᱱᱟᱜ ᱚᱥᱩᱵᱤᱫᱟ ᱫᱚ ᱵᱟᱹᱱᱩᱜᱼᱟ ᱟᱞᱮᱥᱮᱫ ᱫᱚ᱾
ᱦᱮᱸ
ᱢᱟᱱᱮ ᱪᱟᱥ ᱞᱟᱹᱜᱤᱫ ᱛᱮᱫᱚ ᱟᱨᱦᱚᱸ ᱦᱩᱲᱩ ᱠᱚ ᱪᱟᱥ ᱦᱩᱭᱩᱜ ᱜᱮᱭᱟ ᱵᱷᱟᱜᱮ ᱜᱮ ᱯᱩᱨᱟᱹ ᱢᱟᱴ ᱜᱮ ᱟᱨ ᱟᱞᱮ ᱟᱞᱮ ᱥᱮᱫ ᱫᱚ ᱱᱤᱝᱠᱟ ᱢᱟᱴᱷ ᱚᱱᱮ ᱱᱚᱝᱠᱟ ᱢᱤᱫᱴᱷᱮᱱ ᱰᱷᱤᱯᱤ ᱢᱤᱫᱴᱷᱮᱱ ᱪᱷᱮᱯᱚ ᱱᱚᱝᱠᱟ ᱫᱚ ᱵᱟᱝ ᱢᱟᱱᱮ ᱥᱚᱢᱟᱱ ᱜᱮ᱾
ᱦᱳᱭ ᱦᱳᱭ
ᱧᱮᱞ ᱛᱮᱦᱚᱸ ᱵᱷᱟᱜᱮ ᱜᱮ ᱧᱮᱞᱚᱜ ᱜᱮᱭᱟ ᱟᱨ ᱪᱟᱥᱵᱟᱥ ᱡᱚᱛᱚ ᱡᱚᱛᱚ ᱦᱚᱲ ᱜᱮᱠᱚ ᱪᱟᱥ ᱵᱟᱥ ᱜᱮᱭᱟ᱾
ᱦᱮᱸ ᱟᱯᱮ ᱥᱮᱫ ᱫᱚ ᱚᱱᱮ ᱡᱚᱠᱷᱚᱱ ᱟᱯᱮᱥᱮᱫ ᱫᱚ ᱡᱚᱠᱷᱚᱱ ᱚᱱᱮ ᱨᱟᱵᱟᱝ ᱠᱤᱪᱷᱩ ᱮᱠᱴᱩ ᱢᱟᱱᱮ ᱜᱚᱨᱚᱢ ᱾ ᱚᱱᱠᱟᱱ ᱴᱟᱭᱤᱢ ᱨᱮ ᱪᱟᱥᱴᱟᱜ ᱦᱩᱭᱩᱜ ᱜᱮᱭᱟ ᱦᱮᱸ᱾
ᱱᱚᱭᱛᱚ ᱛᱟᱨ ᱢᱟᱱᱮ ᱚᱱᱟ ᱡᱟᱹᱯᱩᱫ ᱥᱩᱨᱩ ᱞᱟᱦᱟ ᱨᱮᱜᱮ ᱤᱛᱟᱹ ᱠᱚᱫᱚ ᱠᱚ ᱤᱭᱟᱹ ᱠᱟᱜᱼᱟ᱾
ᱚ
ᱮᱨ ᱟᱠᱟᱜ ᱼᱟ ᱠᱚ
ᱦᱮᱸ
ᱛᱟᱯᱚᱨᱮ ᱟᱥᱛᱮ ᱟᱥᱛᱮ ᱫᱟᱨᱮ ᱠᱚ ᱦᱟᱨᱟ ᱡᱟᱣᱨᱟᱜᱼᱟ᱾ ᱟᱨ ᱡᱟᱹᱯᱩᱫ ᱦᱚᱸ ᱯᱟᱲᱟᱣᱟᱜ ᱟ ᱩᱱ ᱛᱮᱜᱮ ᱚᱱᱮ ᱟᱨ ᱱᱚᱣᱟ ᱥᱮᱨᱢᱟ ᱫᱟᱜ ᱛᱮᱜᱮ
ᱦᱮᱸ
ᱫᱟᱨᱮ ᱠᱚᱫᱚ ᱦᱟᱨᱟ ᱤᱫᱤᱜᱼᱟ ᱟᱫᱚ ᱟᱞᱟᱫᱟ ᱛᱮ ᱫᱟᱜ ᱵᱟᱝ ᱮᱢ ᱞᱟᱜᱟᱜᱼᱟ ᱚᱱᱟ ᱠᱷᱟᱱ ᱫᱚ ᱥᱮᱨᱢᱟ ᱫᱟᱜ ᱛᱮᱜᱮ ᱪᱟᱥ ᱠᱚᱫᱚ ᱦᱩᱭᱩᱜᱼᱟ ᱦᱩᱲᱩ ᱪᱟᱥ ᱫᱚ᱾ ᱦᱳᱭ ᱦᱳᱭ
ᱦᱮᱸ ᱟᱹᱰᱤ ᱟᱹᱰᱤ ᱡᱟᱭᱜᱟ ᱨᱮ ᱧᱮᱞ ᱟᱠᱟᱱᱟ ᱚᱱᱠᱟ ᱡᱟᱹᱯᱩᱫ ᱫᱤᱱᱨᱮ ᱪᱟᱥ ᱜᱮᱭᱟ ᱠᱚ ᱡᱟᱹᱯᱩᱫ ᱫᱤᱱ ᱨᱮ ᱪᱟᱥ ᱠᱟᱛᱮᱜ ᱡᱟᱦᱟᱸ ᱢᱟᱱᱮ ᱟᱠᱚᱣᱟᱜ ᱢᱟᱴᱷ ᱦᱮᱸᱥᱮ ᱚᱱᱟ ᱢᱟᱴᱷ ᱡᱟᱦᱟᱸᱭ ᱫᱚ ᱢᱟᱱᱮ ᱟᱨᱠᱤ ᱱᱟᱢᱟᱞ ᱫᱤᱥᱚᱢ ᱨᱮᱱ ᱦᱚᱲ ᱫᱚ ᱫᱟᱜ ᱞᱮᱠᱷᱟᱱ ᱫᱚ ᱩᱱᱠᱩ ᱫᱚ ᱯᱩᱨᱟᱹ ᱟᱹᱛᱩᱜ ᱜᱮᱭᱟ ᱛᱚ ᱫᱟᱜ ᱛᱮ ᱦᱮᱸ ᱥᱮ ᱟᱫᱚ ᱚᱱᱮ ᱡᱮ ᱦᱮᱸ ᱡᱟᱦᱟᱸ ᱫᱚ ᱦᱩᱲᱩ ᱥᱤᱡᱤᱱ ᱠᱟᱱᱟ ᱡᱟᱦᱟᱸ ᱫᱚ ᱪᱟᱨᱤᱫᱤᱠᱮ ᱢᱟᱱᱮ ᱡᱚᱛ ᱛᱚ ᱡᱟᱭᱜᱟ ᱨᱮᱜᱤ ᱦᱮ ᱦᱳᱲᱳ ᱠᱚ ᱪᱟᱥᱟ ᱚᱱᱟ ᱴᱟᱭᱤᱢ ᱡᱚᱠᱷᱚᱱ ᱫᱟᱜ ᱡᱟᱹᱯᱩᱫ ᱦᱳᱭᱳᱜ ᱜᱮᱭᱟ ᱫᱟᱜ ᱡᱟᱹᱯᱩᱫ ᱴᱟᱭᱤᱢ,
ᱦᱳᱭ ᱾
ᱚᱠᱛᱚ ᱫᱟᱜ ᱡᱟᱹᱯᱩᱫ ᱚᱠᱛᱚ ᱛᱚᱠᱷᱚᱱ ᱧᱮᱞ ᱦᱩᱭ ᱠᱟᱱᱟ ᱩᱱᱠᱩᱣᱟᱜ ᱢᱟᱴᱷ ᱫᱚ ᱯᱩᱨᱟᱹ ᱮᱠᱫᱚᱢ ᱯᱮᱨᱮᱡ ᱪᱟᱵᱟᱜᱼᱟ ᱫᱟᱜ ᱛᱮᱜᱮ, ᱟᱨ ᱡᱚᱠᱷᱚᱱ ᱦᱳᱲᱳ ᱜᱮᱞᱮ ᱠᱚᱜᱼᱟ ᱥᱮ ᱵᱮᱞᱮ ᱵᱮᱞᱮ ᱨᱮᱱᱟᱜ ᱟᱨᱠᱤ ᱵᱤᱞᱤ ᱨᱮᱱᱟᱜ ᱚᱠᱛᱚ ᱦᱩᱭ ᱦᱮᱡ ᱠᱟᱱ ᱛᱟᱠᱚᱣᱟ ᱥᱮ ᱵᱤᱞᱤ ᱞᱟᱹᱜᱤᱫᱚᱜ ᱠᱟᱱᱟ ᱚᱱᱠᱟᱱ ᱴᱟᱭᱤᱢ ᱨᱮ ᱫᱟᱜ ᱡᱟᱹᱯᱩᱫ ᱮᱠᱷᱚᱱ ᱫᱚ ᱦᱳᱭᱳᱜ ᱠᱟᱱᱟ ᱢᱟᱱᱮ ᱫᱟᱜ ᱡᱟᱹᱯᱩᱫ ᱴᱟᱭᱤᱢ ᱫᱚ ᱫᱟᱜ ᱜᱮ ᱵᱟᱭ ᱫᱟᱜ ᱮᱫᱟ ᱾ ᱡᱮᱠᱷᱚᱱ ᱵᱤᱞᱟ ᱫᱟᱜ ᱫᱟᱭ ᱚᱱᱟ ᱫᱟᱜ ᱯᱮᱨᱮᱡᱚᱜ ᱠᱟᱱᱟ ᱢᱟᱴᱷᱨᱮ ᱚ ᱪᱟᱵᱟᱜ ᱠᱟᱱ ᱛᱟᱠᱚᱣᱟ ᱾ ᱜᱤᱛᱤᱡ ᱪᱟᱵᱟᱜ ᱠᱟᱱ ᱛᱟᱠᱚᱣᱟ ᱫᱟᱜ ᱨᱮ ᱢᱮᱥᱟᱜ ᱠᱟᱱᱟ ᱱᱚᱥᱴᱚᱜ ᱠᱟᱱ ᱛᱟᱠᱚᱣᱟ ᱦᱳᱲᱳ ᱚᱱᱟ ᱠᱷᱟᱹᱛᱤᱨ ᱛᱮ ᱧᱮᱞᱚᱜ ᱠᱟᱱᱟ ᱦᱳᱲᱳ ᱨᱮᱱᱟᱜ, ᱢᱟᱱᱮ ᱪᱟᱣᱞᱮ ᱨᱮᱱᱟᱜ ᱮᱠᱷᱚᱱ ᱩᱱᱟᱹᱜ ᱤᱭᱟᱹ ᱜᱮ ᱵᱟᱝ ᱧᱟᱢᱚᱜ ᱠᱟᱱᱟ ᱾ ᱪᱟᱹᱥᱤ ᱠᱚᱣᱟᱜ ᱫᱚᱢᱮ ᱱᱚᱥᱴᱚᱜ ᱠᱟᱱ ᱛᱟᱠᱚᱣᱟ ᱪᱟᱹᱥᱤ ᱦᱚᱸ ᱯᱩᱨᱟᱹ ᱜᱮ ᱾ ᱛᱟᱦᱮᱱ ᱠᱟᱱᱟ ᱠᱚ ᱡᱮ ᱪᱤᱠᱟᱹᱛᱮ ᱾ ᱱᱚᱝᱠᱟ ᱫᱟᱜ ᱡᱩᱫᱤ ᱡᱟᱹᱯᱩᱫ ᱢᱟᱭ ᱚ ᱴᱟᱭᱤᱢ ᱨᱮ, ᱪᱤᱠᱟᱹᱛᱮ ᱱᱚᱝᱠᱟ ᱞᱮ ᱪᱟᱥᱟ ᱦᱮᱸ ᱥᱮ?
ᱦᱳᱭ ᱦᱳᱭ ᱢᱟᱱᱮ ᱱᱤᱛᱚᱜ ᱫᱚ ᱱᱚᱝᱠᱟ ᱧᱮᱞᱚᱜᱚᱜ ᱠᱟᱱᱟ ᱢᱟᱱᱮ ᱱᱤᱭᱟᱹ ᱥᱤᱡᱮᱱ ᱫᱚ ᱠᱤᱪᱷᱩ ᱠᱤᱪᱷᱩ ᱡᱟᱭᱜᱟ ᱨᱮᱫᱚ ᱢᱟᱱᱮ ᱫᱟᱜ ᱜᱮ ᱵᱟᱭ ᱡᱟᱹᱲᱤ ᱠᱟᱫᱟ ᱾ ᱢᱟᱱᱮ ᱡᱮ ᱛᱚᱞᱟ ᱠᱚ ᱮᱨᱟ ᱟᱨ ᱠᱤᱪᱷᱩ ᱡᱟᱭᱜᱟ ᱨᱮᱫᱚ ᱵᱷᱟᱜᱮ ᱜᱮ ᱫᱟᱜ ᱠᱟᱫᱟᱭ ᱡᱟᱦᱟᱸ ᱨᱮᱫᱚ ᱛᱚᱨᱟ ᱠᱚᱠᱚ ᱮᱨ ᱠᱩᱨᱟᱹᱣ ᱠᱟᱫᱟ ᱾ ᱠᱤᱪᱷᱩ ᱫᱚ ᱫᱟᱨᱮ ᱠᱚᱦᱚᱸ ᱚᱢᱚᱱᱚᱜ ᱠᱟᱱᱟ ᱢᱟᱱᱮ ᱦᱟᱨᱟ ᱠᱟᱱᱟ ᱠᱤᱪᱷᱩᱴᱟ ᱫᱚ ᱾
ᱟᱨ ᱱᱤᱛᱚᱜ ᱴᱟᱭᱤᱢ ᱫᱚ ᱧᱮᱞᱚᱜ ᱠᱟᱱᱟ ᱢᱟᱱᱮ ᱩᱱᱟᱹᱜ ᱫᱚ ᱫᱟᱜ ᱵᱟᱹᱱᱩᱜᱼᱟ ᱾
ᱦᱳᱭ ᱾
ᱫᱚᱢᱮ ᱥᱮᱛᱳᱝ ᱠᱟᱜ ᱠᱟᱱᱟᱭ ᱾
ᱦᱮᱸ ᱢᱟᱱᱮ ᱱᱤᱛᱚᱜ ᱫᱚ ᱥᱤᱡᱮᱱ ᱨᱮᱫᱚ ᱫᱟᱜ ᱜᱮ ᱵᱟᱭ ᱫᱟᱜ ᱫᱟ ᱚ ᱴᱟᱭᱤᱢ ᱨᱮ ᱫᱟᱜ ᱮᱫᱟᱭ ᱾ ᱡᱟᱦᱟᱸ ᱫᱚ ᱥᱤᱡᱤᱱ ᱢᱟᱱᱮ ᱚᱱᱟ ᱾ ᱦᱳᱲᱳ ᱨᱮᱱᱟᱜ ᱤᱭᱟᱹ ᱜᱮ ᱪᱟᱵᱟᱜ ᱠᱟᱱᱟ ᱦᱩᱲᱩ ᱨᱚᱦᱚᱭ ᱨᱮᱱᱟᱜ ᱚᱠᱛᱚ ᱜᱮ ᱪᱟᱵᱟᱜ ᱠᱟᱱᱟ ᱛᱚᱠᱷᱚᱱᱮ ᱫᱟᱜ ᱮᱫᱟ ᱚᱱᱟ ᱠᱷᱟᱹᱛᱤᱨ ᱛᱮ ᱪᱟᱹᱥᱤ ᱠᱚᱦᱚᱸ ᱟᱹᱰᱤ ᱫᱩᱠ ᱨᱮ ᱢᱮᱱᱟᱜ ᱠᱚᱣᱟ ᱛᱤ ᱨᱮᱞᱮ ᱪᱟᱥᱟ ᱵᱟᱞᱮ ᱪᱟᱥᱟ ᱪᱟᱹᱥᱤ ᱫᱚ ᱵᱟᱭ ᱪᱟᱥᱢᱟ ᱪᱮᱫ ᱮ ᱡᱚᱢᱟ?
ᱦᱳᱭ ᱟᱫᱚ ᱾ ᱚᱱᱟ ᱡᱟᱦᱟᱸ ᱥᱮᱫ ᱡᱩᱫᱤ ᱥᱮᱨᱢᱟ ᱫᱟᱜ ᱵᱟᱠᱚ ᱧᱟᱢᱮᱫ ᱠᱷᱟᱱ ᱛᱟᱦᱚᱞᱮ ᱩᱱᱠᱩ ᱫᱚ ᱦᱳᱭ ᱢᱤᱱᱤ ᱨᱮᱱᱟᱜ ᱫᱟᱜ ᱛᱮ ᱪᱟᱥ ᱞᱟᱜᱟᱣ ᱟᱠᱚᱣᱟ ᱾ ᱵᱟᱠᱷᱟᱡ ᱫᱚ ᱾ ᱥᱟᱵᱢᱟᱨᱥᱟᱞ ᱠᱤᱢᱵᱟ ᱜᱟᱰᱟ ᱨᱮᱱᱟᱜ ᱫᱟᱜ ᱛᱮᱠᱚ ᱪᱟᱥ ᱵᱟᱲᱟᱭᱟ ᱾
ᱦᱳᱭ ᱦᱳᱭ ᱾
ᱟᱨ ᱧᱮᱞᱚᱜ ᱠᱟᱱᱟ ᱱᱚᱣᱟ ᱴᱟᱭᱤᱢ ᱫᱚ ᱵᱟᱭ ᱫᱟᱜ ᱮᱫᱟ ᱟᱨ ᱡᱚᱠᱷᱚᱱ ᱱᱟᱜ ᱠᱷᱟᱱ ᱾ ᱦᱩᱲᱩ ᱠᱚ ᱦᱟᱨᱟ ᱠᱟᱛᱮᱜ ᱜᱮᱞᱮ ᱠᱟᱛᱮᱜ ᱾ ᱡᱚᱠᱷᱚᱱ ᱤᱨ ᱴᱟᱭᱤᱢ ᱦᱳᱳᱜᱼᱟ ᱩᱱ ᱚᱠᱛᱚ ᱩᱱ ᱫᱚ ᱟᱹᱰᱤ ᱡᱳᱨ ᱫᱟᱜᱟᱭ ᱾
ᱦᱳᱭ ᱾
ᱢᱟᱱᱮ ᱯᱨᱚᱛᱮᱠ ᱵᱟᱨ ᱜᱮ, ᱱᱤᱝ ᱠᱟᱜᱮ ᱧᱮᱞᱚᱜᱚᱜ ᱜᱮᱭᱟ, ᱱᱚᱣᱟ ᱵᱟᱨ ᱫᱚ ᱟᱨᱦᱚᱸ ᱪᱟᱥ ᱴᱟᱭᱤᱢ ᱜᱮ ᱵᱟᱭ ᱫᱟᱜ ᱫᱟ, ᱫᱚᱢᱮ ᱥᱤᱛᱩᱝ ᱫᱟᱭ᱾ ᱢᱟᱱᱮ ᱯᱩᱨᱟᱹ ᱚᱭᱮᱫᱟᱨ ᱜᱮ, ᱪᱮᱧᱡ ᱪᱟᱵᱟ ᱠᱟᱱᱟ᱾
ᱦᱮᱸ ᱦᱮᱸ ᱟᱹᱰᱤ, ᱟᱹᱰᱤ, ᱧᱮᱞᱚᱜ ᱠᱟᱱᱟ ᱡᱮ, ᱚᱠᱛᱚ ᱨᱮ ᱫᱟᱜ ᱵᱟᱝ ᱠᱚ ᱧᱟᱢ ᱫᱟ᱾ ᱪᱟᱹᱥᱤ ᱡᱟᱦᱟᱸᱭᱟᱜ ᱫᱚ ᱢᱟᱴᱷ ᱠᱚᱨᱮ, ᱵᱟ ᱜᱟᱰᱟ ᱥᱳᱨ ᱠᱚᱨᱮ ᱢᱟᱴᱷ ᱠᱟᱱ ᱛᱟᱭᱟ ᱟᱨᱠᱤ ᱩᱱᱤ ᱫᱚ ᱟᱹᱰᱤ ᱜᱮ, ᱢᱟᱱᱮ ᱥᱩᱡᱳᱜᱽ ᱥᱩᱵᱤᱫᱷᱟᱭ ᱧᱟᱢ ᱫᱟ, ᱠᱤᱱᱛᱩ ᱡᱟᱦᱟᱸᱭᱟᱜ ᱢᱟᱴᱷ ᱛᱷᱳᱨ ᱠᱚᱨᱮ ᱢᱤᱱᱤ ᱵᱟᱹᱱᱩᱜ ᱛᱟᱠᱚᱣᱟ, ᱥᱮ ᱜᱟᱰᱟ ᱦᱚᱸ ᱵᱟᱹᱱᱩᱜᱼᱟ᱾ ᱯᱩᱠᱷᱨᱤ ᱦᱚᱸ ᱮᱢᱚᱱ ᱮᱢᱚᱱ ᱢᱟᱴᱷ ᱠᱚᱨᱮ ᱧᱮᱞᱚᱜᱼᱟ, ᱯᱩᱠᱷᱨᱤ ᱦᱚᱸ ᱵᱟᱹᱱᱩᱜᱼᱟ, ᱦᱮᱸ ᱥᱮ
ᱦᱳᱭ, ᱦᱳᱭ, ᱾
ᱩᱱᱠᱩ ᱣᱟᱜ ᱫᱚ ᱪᱮᱜ ᱛᱮᱠᱚ ᱪᱟᱥᱟ, ᱵᱟᱝ ᱠᱚ ᱪᱟᱥᱟ, ᱚᱱᱟ ᱱᱤ ᱟᱵᱟᱨ ᱫᱟᱜ ᱡᱟᱹᱯᱩᱫᱽ, ᱦᱚᱸ ᱵᱟᱭ ᱡᱟᱹᱯᱩᱫᱽ ᱫᱟ᱾ ᱚᱱᱟ ᱢᱤᱫ ᱴᱟᱱ ᱴᱮᱱ ᱥᱮᱱ ᱛᱟᱠᱚ᱾ ᱛᱟᱦᱚᱞᱮ ᱩᱱᱠᱩ ᱪᱟᱹᱥᱤ ᱫᱚ, ᱪᱮᱫ ᱠᱚ ᱪᱤᱠᱟᱹᱭᱟ? ᱡᱩᱫᱤ ᱫᱟᱜ ᱜᱮ ᱵᱟᱝ ᱠᱚ ᱧᱟᱢ ᱢᱟ? ᱟᱨ ᱩᱱᱤ ᱪᱟᱹᱥᱤ ᱫᱚ ᱚᱱᱠᱟ ᱜᱮ ᱨᱮᱸᱜᱮᱡ ᱞᱟᱡ ᱛᱮᱜᱮ ᱛᱟᱦᱮᱸ ᱦᱳᱭᱳᱜ ᱛᱟᱭᱟ, ᱡᱩᱫᱤ ᱪᱟᱥ ᱵᱟᱭ ᱫᱟᱲᱮᱭᱟᱜᱼᱟ᱾
ᱦᱳᱭ ᱚᱱᱟᱜᱮ ᱵᱷᱟᱹᱵᱤᱡ ᱨᱮᱱᱟᱜ ᱵᱤᱥᱚᱭ ᱫᱚ ᱠᱟᱱᱟ᱾
ᱦᱮᱸ ᱟᱨ, ᱮᱠᱷᱚᱱ ᱫᱚ ᱡᱷᱚᱛᱚ ᱜᱮᱠᱚ ᱵᱩᱡᱷᱟᱹᱣ ᱧᱟᱢ ᱫᱟ, ᱡᱷᱚᱛᱚ ᱪᱟᱹᱥᱤ ᱜᱮ ᱡᱮ ᱚᱠᱛᱚ ᱨᱮ ᱫᱟᱜ ᱵᱟᱝ ᱧᱟᱢᱚᱜᱼᱟ, ᱚᱠᱛᱚ ᱨᱮ ᱫᱟᱜ ᱡᱟᱹᱯᱩᱫ ᱵᱟᱝ ᱦᱳᱭᱳᱜᱼᱟ᱾ ᱚᱱᱟ ᱠᱷᱟᱹᱛᱤᱨ ᱛᱮ, ᱡᱮ ᱡᱟᱨᱟᱜ ᱢᱟᱴᱷ ᱨᱮ ᱥᱮ ᱠᱷᱮᱛ ᱠᱚᱨᱮ ᱟᱠᱚ ᱱᱤᱡᱮ, ᱱᱤᱡᱮ ᱴᱟᱠᱟ ᱠᱷᱚᱨᱪᱟ ᱠᱟᱛᱮ ᱢᱤᱱᱤ ᱠᱚ ᱵᱟᱹᱭᱥᱟᱹᱣ ᱡᱚᱱᱚᱜ ᱠᱟᱱᱟ᱾
ᱦᱳᱭ, ᱦᱳᱭ ᱢᱤᱱᱤ ᱠᱚ ᱵᱟᱹᱭᱥᱟᱹᱣ ᱡᱚᱝ ᱠᱟᱱᱟ, ᱡᱟᱛᱮ ᱠᱚ ᱪᱟᱥ ᱫᱟᱲᱮᱭᱟᱜ ᱢᱟ᱾
ᱡᱟᱛᱮ ᱢᱤᱫ ᱦᱚᱲᱮ ᱢᱤᱱᱤ ᱵᱟᱹᱭᱥᱷᱟᱹᱣ ᱠᱟᱫᱟ ᱩᱱᱤ ᱴᱷᱮᱱ ᱠᱷᱚᱱ ᱦᱚᱸ ᱯᱚᱭᱥᱟ ᱠᱷᱚᱨᱪᱟ ᱠᱟᱛᱮ, ᱫᱟᱜ ᱦᱟᱛᱟᱣ ᱦᱳᱭᱳᱜ ᱠᱟᱱ ᱛᱟᱠᱚᱣᱟ, ᱦᱮᱸ ᱥᱮ ᱚᱱᱟ ᱫᱟᱜ ᱛᱮᱜᱮ ᱮᱠᱷᱚᱱ ᱫᱚ, ᱪᱟᱥ ᱦᱳᱭᱳᱜ ᱠᱟᱱ ᱛᱟᱠᱚᱣᱟ᱾
ᱦᱳᱭ,
ᱟᱹᱰᱤ, ᱟᱹᱰᱤ ᱡᱟᱭᱜᱟ ᱨᱮ, ᱧᱮᱞ ᱦᱳᱭ ᱠᱟᱱᱟ ᱚᱱᱠᱟ᱾ ᱟᱨ ᱱᱚᱛᱮ ᱫᱚ ᱫᱟᱜ ᱵᱷᱚᱨᱥᱟ ᱜᱮ ᱪᱟᱥ, ᱫᱟᱜ ᱠᱮᱫᱟ ᱠᱷᱟᱱ ᱫᱚ ᱪᱟᱥ ᱦᱳᱭ ᱱᱟ ᱵᱟᱭ ᱫᱟᱜ ᱞᱮᱫᱟ ᱠᱷᱟᱱ ᱫᱚ, ᱛᱟᱦᱚᱞᱮ ᱪᱟᱥ ᱫᱚ ᱵᱟᱝ ᱦᱳᱭ ᱨᱮᱱᱟᱜ ᱜᱮ, ᱥᱚᱢᱵᱷᱚᱵᱚᱱᱟ ᱫᱚ᱾
ᱦᱳᱭ, ᱦᱳᱭ, ᱱᱚᱝᱠᱟ ᱜᱮ ᱧᱮᱞᱚᱜᱚᱜ ᱠᱟᱱᱟ᱾